ᱦᱮᱞᱳ ᱾
ᱦᱚᱸ ᱵᱚᱠᱚᱧ ᱨᱚᱲ ᱠᱚ ᱟᱧᱡᱚᱢ ᱧᱟᱢᱚᱜ ᱠᱟᱱᱟ ᱤᱧᱟᱹᱜ?
ᱦᱮᱸ ᱟᱸᱡᱚᱢ ᱫᱚ ᱟᱸᱡᱚᱢ ᱧᱟᱢᱚᱜ ᱠᱟᱱ ᱜᱮᱭᱟ ᱾
ᱚ ᱛᱟᱦᱚᱞᱮ ᱵᱚᱠᱚᱭᱧ ᱡᱚᱢ ᱠᱚᱛᱮ ᱥᱮ ᱟᱣᱨᱤᱭᱟ?
ᱦᱳᱭ ᱡᱚᱢ ᱠᱚᱫᱚ ᱦᱩᱭᱩ ᱟᱠᱟᱱᱟ ᱟᱫᱚ ᱡᱚᱢ ᱠᱟᱛᱮᱜ ᱜᱮ ᱢᱤᱫ ᱜᱷᱟᱹᱲᱤᱡ ᱫᱩᱲᱩᱵ ᱵᱟᱲᱟ ᱦᱩᱭᱩ ᱟᱠᱟᱱᱟᱱᱟ ᱟᱨᱠᱤ ᱾ ᱚ
ᱚ ᱾
ᱦᱮ ᱟᱨ ᱛᱟᱦᱞᱮ ᱫᱟᱫᱟ ᱟᱢ ᱫᱚ ᱡᱚᱢ ᱵᱟᱲᱟ ᱠᱚᱫᱚ ᱦᱩᱭ ᱮᱱᱟ ᱥᱮ ᱟᱹᱣᱨᱤ?
ᱤᱧᱦᱚᱸ ᱡᱚᱢ ᱵᱟᱲᱟ ᱠᱟᱛᱮᱜᱤᱧ ᱫᱩᱲᱩᱵ ᱟᱠᱟᱱᱟ ᱱᱚᱜᱼᱚᱭ ᱯᱷᱳᱱ ᱠᱚᱜᱮ ᱠᱟᱹᱴᱤᱡ ᱤᱧ ᱧᱮᱞᱮᱫ ᱛᱟᱦᱮᱸᱫ ᱾
ᱟᱪᱷᱟ ᱟᱪᱷᱟ ᱾
ᱛᱟᱦᱚᱞᱮ ᱵᱚᱠᱚᱧ ᱛᱟᱦᱮᱧ ᱫᱚ ᱪᱮᱫ ᱠᱚᱯᱮ ᱩᱛᱩ ᱞᱮᱫᱼᱟ ᱻ
ᱩᱛᱩ ᱫᱚ ᱦᱩᱭ ᱞᱮᱱᱟ ᱱᱚᱣᱟ ᱤᱭᱟᱹ ᱥᱚᱣᱟᱵᱤᱱ ᱟᱞᱩ ᱞᱮ ᱨᱟᱥᱮ ᱞᱟᱜ-ᱟ ᱾
ᱚ ᱾
ᱫᱟᱫᱟ ᱟᱯᱮ ᱫᱚ ᱪᱮᱫ ᱯᱮ ᱩᱛᱩ ᱞᱟᱜ-ᱟ?
ᱩᱸ ᱛᱮᱦᱮᱱ ᱩᱛᱩ ᱫᱚ ᱦᱟᱸᱜ ᱱᱚᱣᱟ ᱟᱹᱞᱩ ᱵᱷᱟᱹᱡᱤ ᱦᱩᱭ ᱞᱮᱱ ᱛᱟᱦᱮ ᱟᱞᱩ ᱵᱷᱟᱹᱡᱤ ᱥᱟᱞᱟᱜ ᱜᱮ ᱦᱟᱸᱜ ᱨᱩᱴᱤᱧ ᱡᱚᱢ ᱠᱮᱜᱼᱟ ᱤᱧ ᱫᱚ, ᱛᱮᱦᱮᱧ ᱫᱚ ᱫᱟᱠᱟ ᱫᱚ ᱦᱟᱸᱜ ᱵᱟᱝ ᱪᱚᱹᱫᱟ ᱦᱩᱭᱞᱮᱱ ᱛᱟᱦᱮᱸᱜ ᱾ ᱚᱱᱟ ᱫᱟᱠᱟ ᱫᱚ ᱮᱱᱟᱝ ᱛᱤᱠᱤᱱ ᱨᱮᱜᱮ ᱡᱟ ᱡᱚᱢ ᱦᱩᱭᱞᱮᱱ ᱛᱟᱦᱮᱸᱜ ᱱᱤᱛᱚᱜ ᱟᱭᱩᱵ ᱫᱚ ᱦᱟᱸᱜ ᱨᱩᱴᱤ ᱡᱚᱢ ᱦᱩᱭ ᱮᱱᱟ ᱾
ᱦᱳᱭ ᱾ ᱫᱟ ᱛᱟᱦᱚᱞᱮ ᱪᱮᱫ ᱪᱮᱫ ᱠᱚᱯᱮ ᱪᱤᱠᱟᱹ ᱵᱟᱲᱟᱭᱮᱫᱟ ᱚᱲᱟᱜ ᱠᱚᱨᱮ?
ᱚᱲᱟᱜ ᱠᱚᱨᱮ ᱜᱮ ᱦᱮᱱᱟᱜ ᱞᱮᱭᱟ ᱱᱚᱜᱼᱚᱭ ᱵᱟᱹᱫᱽ ᱠᱚᱨᱮ ᱠᱟᱹᱢᱤ ᱠᱚ ᱥᱮᱱ ᱵᱟᱲᱟ ᱦᱩᱭᱩᱜ ᱠᱟᱱᱟ ᱾ ᱦᱮᱸ ᱵᱟᱹᱫᱽ ᱠᱚᱨᱮ ᱦᱚᱸ ᱱᱤᱛᱚᱜ ᱫᱚ ᱫᱟᱜ ᱠᱚ ᱞᱟᱜᱟᱣ ᱵᱟᱲᱟ ᱟᱠᱟᱱ ᱛᱮ ᱵᱟᱹᱫ ᱠᱚᱨᱮ ᱜᱮ ᱠᱟᱹᱢᱤ ᱵᱟᱲᱟ ᱦᱩᱭᱩᱜ ᱠᱟᱱᱟ ᱨᱚᱦᱚᱭ ᱫᱚ ᱦᱟᱸᱜ ᱟᱨᱤ ᱞᱮ ᱮᱛᱚᱦᱚᱵᱚᱜᱼᱟ ᱾ ᱱᱚᱜᱼᱚᱭ ᱵᱟᱹᱫ ᱠᱚ ᱥᱤ ᱵᱟᱲᱟ ᱦᱩᱭᱩᱜ ᱠᱟᱱᱟ ᱾
ᱦᱩᱸ ᱾
ᱛᱟᱦᱚᱞᱮ ᱵᱚᱠᱚᱧ ᱟᱯᱮ ᱫᱚ ᱪᱮᱫ ᱠᱚᱯᱮ ᱠᱟᱹᱢᱤ ᱵᱟᱲᱟ ᱠᱟᱱᱟ?
ᱟᱫᱚ ᱟᱞᱮᱥᱮᱫ ᱫᱚ ᱱᱚᱜᱼᱚᱭ ᱤᱭᱟᱹ ᱫᱟᱜ ᱠᱚ ᱫᱚᱢᱮ ᱡᱚᱨᱚ ᱵᱟᱲᱟ ᱠᱮᱫᱟᱭ ᱛᱚ ᱛᱟᱦᱚᱞᱮ ᱟᱫᱚ ᱠᱷᱮᱛ ᱠᱚᱫᱚ ᱚᱱᱮ ᱫᱟᱜ ᱠᱚ ᱯᱮᱨᱮᱡ ᱟᱠᱟᱱᱟ ᱟᱨᱠᱤ ᱟᱫᱚ ᱥᱤ ᱠᱚ ᱦᱩᱭᱩᱜ ᱠᱟᱱᱟ ᱪᱷᱟᱴᱟ ᱪᱷᱟᱴᱤ ᱠᱚ ᱦᱩᱭᱩᱜ ᱠᱟᱱᱟ ᱾
ᱚᱱᱟ ᱜᱮ ᱦᱳᱭ ᱛᱮᱦᱮᱧ ᱦᱚᱸ ᱚᱱᱟ ᱜᱮ ᱪᱷᱟᱴᱟᱣ ᱠᱩᱧ ᱪᱟᱞ ᱱᱟ ᱥᱤᱧ ᱵᱮᱲᱟ ᱫᱚ ᱟᱫᱚ ᱟᱫᱚ ᱚᱱᱟ ᱚᱵᱮᱲᱟ ᱚᱵᱮᱲᱟ‌ ᱜᱮ ᱢᱟᱱᱮ ᱛᱩᱯᱩ ᱠᱟᱛᱮᱜ ᱟᱫᱚᱧ ᱡᱟᱹᱯᱤᱫ ᱠᱮᱫᱟ ᱟᱨᱠᱤ ᱾ ᱟᱨ ᱱᱚᱜ-ᱚᱭ ᱠᱤᱪᱷᱩ ᱠᱷᱚᱱ ᱢᱟᱱᱮ ᱮᱸ ᱞᱟᱦᱟ ᱜᱮ ᱟᱫᱚ ᱢᱟᱱᱮ ᱵᱮᱨᱮᱫ ᱟᱠᱟᱱᱟᱹᱧ ᱟᱫᱚ ᱢᱟᱱᱮ ᱟᱫᱚ ᱵᱮᱨᱮᱫ ᱠᱟᱛᱮᱜ ᱦᱚᱜ-ᱚᱭ ᱡᱚᱢ ᱦᱩᱭᱱᱟ ᱟᱨᱠᱤ ᱾
ᱟᱪᱪᱷᱟ ᱟᱪᱪᱷᱟ ᱾
ᱦᱳᱭ ᱟᱫᱚ ᱦᱤᱛᱳ ᱫᱚ ᱚᱱᱟ ᱡᱟᱹᱯᱤᱫ ᱵᱟᱝ ᱵᱩᱡᱷᱟᱹᱣ ᱠᱟᱱ ᱛᱟᱦᱮᱸ ᱟᱫᱚ ᱛᱟᱦᱚᱞᱮ ᱯᱷᱳᱱ ᱠᱚ ᱜᱷᱟᱱᱴᱟ ᱵᱟᱲᱟ ᱦᱩᱭᱩᱜ ᱠᱟᱱ ᱛᱟᱦᱮᱸᱫᱼᱟ ᱾
ᱦᱩᱸ ᱾ ᱟᱞᱮ ᱦᱚᱸ ᱚᱱᱠᱟ ᱜᱮ ᱠᱟᱹᱢᱤ ᱵᱟᱲᱟ ᱦᱩᱭᱩᱜ ᱠᱟᱱᱟ ᱤᱧᱦᱚᱸ ᱥᱮᱛᱟᱜ ᱨᱮᱫᱚ ᱱᱚᱜ-ᱚᱭ ᱥᱤᱭᱚᱜ ᱠᱚᱹᱧ ᱤᱫᱤ ᱵᱟᱲᱟᱭᱮᱫᱟ ᱾ ᱦᱩᱸ ᱾ ᱟᱨ ᱛᱤᱠᱤᱱ ᱵᱮᱲᱟ ᱢᱤᱫ ᱜᱷᱟᱹᱲᱤᱡ ᱠᱚ ᱵᱷᱤᱛᱟᱹ ᱠᱚ ᱪᱷᱟᱴᱟᱣ ᱵᱟᱲᱟ ᱦᱩᱭᱩᱜ ᱠᱟᱱᱟ ᱾
ᱦᱩᱸ ᱾
ᱱᱟᱦᱜ ᱚᱱᱠᱟ ᱢᱮᱭᱟᱝ ᱮᱸᱫᱽᱨᱟᱭ ᱠᱚᱥᱮᱱ ᱦᱟᱸᱜ ᱞᱟᱹᱭ ᱦᱩᱭᱩᱜ ᱠᱟᱱᱟ ᱨᱚᱦᱚᱭ ᱠᱚ ᱮᱛᱚᱦᱚᱵ ᱦᱩᱭᱩᱜᱼᱟ ᱾
ᱟᱪᱪᱷᱟ ᱟᱪᱪᱷᱟ ᱾ ᱟᱪᱪᱷᱟ ᱫᱟᱫᱟ ᱟᱢ ᱫᱚ ᱞᱟᱹᱭ ᱠᱮᱫᱟᱢ ᱡᱮ ᱱᱚᱜᱼᱚᱭ ᱡᱮ ᱥᱮᱛᱟᱜ ᱵᱮᱲᱟ ᱥᱤᱭᱳᱜ ᱮᱢ ᱪᱟᱜ ᱠᱟᱱᱟ ᱦᱳᱭ ᱥᱮ, ᱛᱚ ᱢᱟᱱᱮ ᱪᱮᱫ ᱛᱮᱢ ᱥᱤᱭᱮᱫᱟ ᱱᱚᱣᱟ ᱴᱨᱟᱠᱴᱟᱨ ᱯᱟᱣᱟᱨᱴᱤᱞᱟᱨ ᱠᱚᱛᱮ ᱥᱮ ᱢᱟᱱᱮ ᱱᱟᱦᱮᱞ ᱛᱮ?
ᱱᱟᱦᱮᱞ ᱛᱮᱜᱮ ᱚᱲᱟᱜ ᱨᱮᱱ ᱜᱮ ᱥᱤᱭᱳᱜ ᱰᱟᱹᱝᱨᱤ ᱦᱮᱱᱟᱜ ᱠᱤᱱᱟᱹ ᱾ ᱦᱮᱸ ᱛᱚ ᱱᱟᱦᱮᱞ ᱠᱟᱛᱮ ᱜᱮ ᱥᱤ‌‌ ᱵᱟᱲᱟ ᱦᱟᱛᱟᱲ ᱦᱩᱭᱩᱜ ᱠᱟᱱᱟ ᱾ ᱟᱯᱮ ᱫᱚ ᱵᱚᱠᱚᱹᱧ ᱛᱟᱦᱞᱮ ᱪᱮᱫ ᱴᱨᱟᱠᱴᱟᱨ ᱠᱚᱛᱮ ᱜᱮᱯᱮ ᱥᱤ ᱦᱚᱪᱚᱭᱟ ᱥᱮ ᱱᱚᱝᱠᱟ ᱰᱟᱹᱝᱨᱤ ᱠᱟᱰᱟ ᱠᱚ ᱦᱮᱱᱟᱜ ᱠᱚᱛᱟ ᱯᱮᱭᱟ?
ᱟᱫᱚ ᱰᱟᱹᱝᱨᱤ ᱠᱚᱫᱚ ᱵᱟᱹᱱᱩᱜ ᱠᱚᱛᱟᱞᱮᱭᱟ, ᱟᱫᱚ ᱚᱱᱟ ᱜᱟᱹᱭ ᱠᱚᱜᱮ ᱞᱮ ᱫᱚᱦᱚ ᱟᱠᱟᱫ ᱠᱚᱣᱟ ᱟᱨᱠᱤ, ᱜᱟᱹᱭ ᱢᱤᱦᱩ ᱠᱚ ᱦᱮᱱᱟᱜ ᱠᱚᱣᱟ ᱾ ᱟᱨ ᱥᱤ ᱠᱚᱫᱚ ᱟᱫᱚ ᱱᱮᱛᱟᱨ ᱫᱚ ᱢᱟᱱᱮ ᱱᱟᱦᱮᱞ ᱛᱮᱫᱚ ᱫᱚᱢᱮ ᱛᱟᱭᱚᱢᱚᱜ ᱠᱟᱱᱟ᱾ ᱛᱚ ᱟᱫᱚ ᱟᱞᱮ ᱥᱮᱫ ᱫᱚ ᱢᱟᱱᱮ ᱮᱸ ᱪᱟᱥ ᱚᱠᱛᱚ ᱯᱩᱨᱟᱹ ᱢᱤᱫ ᱥᱟᱶᱛᱮ ᱦᱩᱭᱩᱜ ᱜᱮᱭᱟ ᱟᱨᱠᱤ ᱦᱚᱭᱥᱮ ᱟᱫᱚ ᱛᱟᱦᱚᱞᱮ ᱟᱫᱚ ᱢᱤᱫ ᱥᱟᱶ ᱛᱮᱜᱮ ᱟᱫᱚ ᱛᱟᱦᱚᱞᱮ ᱦᱮ ᱢᱟᱱᱮ ᱱᱟᱦᱮᱞ ᱛᱮ ᱥᱤ ᱞᱮᱠᱷᱟᱱ ᱫᱚᱢᱮ ᱜᱮ ᱛᱟᱭᱚᱢᱚᱜ-ᱟ ᱟᱨᱠᱤ, ᱟᱫᱚ ᱚᱱᱟ ᱛᱮᱜᱮ ᱡᱷᱚᱛᱚ ᱢᱟᱱᱮ ᱟᱨ ᱡᱷᱚᱛᱚ ᱛᱟᱞ ᱢᱤᱞᱟᱹᱣ ᱠᱚᱨᱛᱮ ᱜᱮᱞᱮ ᱱᱚᱣᱟ ᱨᱩᱴᱟᱨ ᱛᱮᱜᱮ ᱥᱤ ᱦᱩᱭᱩᱜ-ᱟ᱾
ᱚᱸ ᱟᱫᱚ ᱟᱞᱮ ᱫᱚ ᱛᱟᱭᱚᱢ ᱫᱚ ᱚᱱᱠᱟ ᱞᱮᱠᱟ ᱫᱚ ᱵᱟᱞᱮ ᱛᱟᱭᱱᱚᱢᱚᱜ-ᱟ ᱛᱟᱭᱱᱚᱢ ᱫᱚ ᱛᱟᱭᱱᱚᱢ ᱫᱚ ᱦᱟᱸᱜ ᱪᱮᱫ ᱞᱮᱠᱟᱧ ᱞᱟᱹᱭᱟᱢᱟ, ᱟᱫᱚ ᱟᱸᱻᱱᱚᱜ-ᱚᱭ ᱛᱚ ᱢᱟᱬᱟᱝ ᱠᱷᱚᱱ ᱜᱮ ᱵᱟᱹᱛ ᱠᱚᱸ ᱯᱟᱲᱟᱣ ᱫᱚᱦᱚ ᱠᱟᱜ ᱦᱩᱭᱩᱜ-ᱟ ᱥᱮ ᱾ ᱟᱫᱚ ᱫᱟᱜ ᱠᱚ ᱞᱟᱜᱟᱣ ᱞᱮᱠᱷᱟᱱ ᱫᱚ ᱦᱮᱸ ᱵᱟᱨ ᱪᱟᱥ ᱠᱟᱛᱮᱜ ᱮᱢ ᱥᱤ ᱞᱮᱠᱷᱟᱱ ᱜᱮᱛᱚ ᱞᱚᱥᱚᱫ ᱮᱱᱟ᱾
ᱟᱨ ᱱᱚᱜ-ᱚᱭ ᱜᱟᱰᱤ ᱠᱚᱦᱚᱸ ᱱᱮᱛᱟᱨ ᱫᱚ ᱦᱟᱸᱜ ᱚᱸ ᱪᱮᱫ ᱴᱨᱟᱠᱴᱟᱨ ᱠᱚᱛᱮᱢ ᱥᱤ ᱦᱚᱪᱚᱭᱟᱢ ᱫᱚᱢᱮ ᱯᱚᱭᱥᱟ ᱠᱚᱠᱚ ᱦᱟᱛᱟᱮᱫᱟ᱾ ᱦᱮᱸ ᱟᱨ ᱱᱚᱣᱟ ᱦᱩᱸ ᱦᱳᱭ ᱦᱳᱭ ᱾ ᱚᱱᱟ ᱯᱚᱭᱥᱟ ᱠᱚ ᱡᱟᱥᱛᱤ ᱪᱟᱞᱟᱜ ᱠᱟᱱ ᱠᱷᱟᱹᱛᱤᱨ ᱛᱮᱜᱮ ᱟᱫᱚ ᱚᱲᱟᱜ ᱨᱮ ᱡᱚᱠᱷᱚᱱ ᱥᱤᱭᱩᱜ ᱰᱟᱝᱨᱤ ᱵᱟᱨᱭᱟ ᱦᱮᱱᱟᱜ ᱠᱤᱱᱟ ᱥᱤ ᱡᱟᱣᱨᱟ ᱦᱩᱭᱩᱜ ᱠᱟᱱᱟ ᱚᱲᱟᱜ ᱠᱚᱨᱮ ᱦᱚᱸ ᱛᱚ ᱵᱩᱱ ᱱᱩᱝᱠᱟ ᱠᱟᱢᱤ ᱢᱟ ᱵᱟᱱᱩᱜ ᱠᱟᱜ-ᱟ ᱦᱮᱸ᱾
ᱟᱪᱪᱷᱟ ᱟᱪᱪᱷᱟ ᱾
ᱱᱚᱜ-ᱚᱭ ᱛᱚ ᱦᱩᱲᱩ ᱨᱮᱱᱟᱜ ᱫᱟᱢ ᱠᱚᱦᱚᱸ ᱚᱱᱠᱟ ᱞᱮᱠᱟ ᱵᱟᱱᱩᱜ ᱟᱠᱟᱜ-ᱟ ᱾ ᱦᱮᱸ ᱟᱱ ᱟᱹᱰᱤ ᱜᱟᱱ ᱠᱷᱚᱨᱪᱟ ᱦᱮᱱᱟᱜ ᱠᱟᱜ-ᱟ ᱚᱱᱟ ᱫᱚ ᱢᱩᱞᱭᱚ ᱢᱩᱱᱤᱥ ᱠᱷᱚᱨᱚᱪ ᱦᱮᱸ ᱨᱟᱱ ᱥᱟᱨ ᱦᱮᱸ ᱤᱨᱩᱜ ᱥᱩᱢᱟᱹᱭ ᱟᱨ ᱦᱚᱸ ᱢᱩᱞᱭᱚ ᱢᱚᱱᱩᱥ ᱦᱮᱸ ᱦᱟᱱᱟ ᱱᱚᱶᱟ ᱛᱮ ᱫᱚᱢᱮ ᱜᱟᱱ ᱜᱮ ᱠᱷᱚᱨᱚᱪᱚᱜ ᱠᱟᱱᱟ ᱛᱚ ᱟᱨ ᱱᱚᱛᱮ ᱡᱩᱫᱤ ᱜᱟᱲᱤ ᱠᱚᱛᱮᱢ ᱥᱤ ᱥᱤ ᱦᱚᱪᱚᱭᱟ ᱾ ᱦᱮᱸ ᱚᱱᱟ ᱜᱟᱲᱤ ᱩᱸᱵ ᱱᱮᱛᱟᱨ ᱢᱟ ᱰᱷᱮᱨ ᱜᱮ ᱯᱚᱭᱥᱟ ᱠᱚ ᱦᱟᱛᱟᱣ ᱮᱫᱟ ᱛᱚ ᱩᱸᱜ ᱠᱟ ᱞᱮᱠᱟ ᱛᱮ ᱚᱱᱟ ᱠᱷᱚᱨᱚᱪ ᱪᱟᱵᱟᱣ ᱛᱮᱜ ᱤᱭᱟᱹᱜ ᱢᱟᱱᱮ ᱡᱟᱦᱟᱸ ᱛᱤᱱᱟᱹᱜ ᱦᱩᱲᱩ ᱟᱠᱷᱨᱤᱧ ᱠᱟᱛᱮᱫ ᱯᱚᱭᱥᱟ ᱠᱚ ᱦᱩᱭᱩᱜ ᱠᱟᱱᱟ ᱚᱱᱟ ᱠᱚ ᱦᱟᱱᱛᱮ ᱱᱟᱛᱮ ᱛᱮᱜᱮ ᱠᱷᱚᱨᱚᱪ ᱪᱟᱵᱟᱜ ᱠᱟᱱᱟ ᱛᱟᱦᱚᱞᱮ ᱚᱲᱟᱜ ᱨᱮᱫᱚ ᱪᱮᱫ ᱛᱟᱦᱮᱱᱟ ᱟᱫᱚ ᱾ ᱚᱱᱟ ᱠᱚ ᱠᱷᱟᱹᱛᱤᱨ ᱛᱮᱜᱮ ᱟᱫᱚ ᱚᱲᱟᱜ ᱠᱚ ᱨᱮᱱᱟᱜ ᱜᱮ ᱱᱚᱜ-ᱚᱭ ᱰᱟᱝᱨᱤ ᱱᱟᱦᱮᱞ ᱠᱚᱛᱮ ᱦᱚᱸ ᱥᱤ ᱦᱩᱭᱩᱜ ᱠᱟᱱ ᱜᱮᱭᱟ ᱮᱱᱦᱚᱸ ᱜᱟᱲᱤ ᱛᱮᱫᱚ ᱥᱤ ᱦᱩᱭᱩᱜ ᱜᱮᱭᱟ ᱮᱱᱦᱚᱸ ᱜᱷᱩᱴᱩ ᱠᱩ ᱜᱷᱩᱴᱩ ᱵᱟᱹᱛᱷ ᱠᱚᱨᱮᱱᱟᱜ᱾ ᱦᱮᱸ ᱜᱷᱩᱴᱩ ᱵᱟᱹᱛᱷ ᱠᱚᱨᱮ ᱫᱟᱜ ᱞᱟᱜᱟᱣ ᱞᱮᱠᱷᱟᱱ ᱫᱚ ᱚᱱᱟ ᱡᱤ ᱛᱚᱞᱟ ᱠᱚ ᱜᱟᱱ ᱟᱠᱟᱱᱟ ᱦᱮᱸ ᱾ ᱮᱱᱠᱷᱟᱱ ᱚᱱᱟ ᱫᱚ ᱫᱟᱜ ᱞᱟᱜᱟᱣ ᱠᱟᱱ ᱢᱮᱱᱠᱷᱟᱱ ᱞᱚᱜᱚᱱ ᱞᱚᱜᱚᱱ ᱥᱤ ᱠᱟᱛᱮᱜ ᱨᱚᱦᱚᱭ ᱩᱛᱟᱹᱨ ᱠᱟᱜ ᱦᱩᱭᱩᱜ-ᱟ ᱵᱟᱠᱷᱟᱱ ᱫᱚ ᱟᱨᱦᱚ ᱟᱸᱡᱮᱫ ᱪᱟᱵᱟᱜ-ᱟ᱾
ᱦᱮᱸ ᱦᱮᱸ᱾
ᱚᱱᱟ ᱠᱟᱛᱮᱜ ᱮ ᱚᱱᱟᱛᱮ ᱜᱷᱩᱴᱩ ᱵᱟᱹᱫᱽ ᱠᱚᱫᱚ ᱦᱟᱸᱜ ᱱᱚᱣᱟ ᱴᱨᱟᱠᱴᱟᱨ ᱠᱚᱛᱮ ᱫᱚᱞᱮ ᱥᱤ ᱦᱚᱪᱚᱭ ᱜᱮᱭᱟ ᱾ ᱢᱮᱱᱠᱷᱟᱱ ᱚᱱᱟ ᱜᱟᱹᱦᱤᱨ ᱵᱟᱹᱛ ᱠᱚᱫᱚ ᱦᱟᱸᱜ ᱟᱫᱚ ᱦᱟᱸᱜ ᱱᱚᱣᱟ ᱰᱟᱝᱨᱤ ᱱᱟᱦᱮᱞ ᱛᱮᱜᱮ ᱾ ᱦᱟᱸᱜ ᱥᱤ ᱵᱟᱲᱟ ᱦᱩᱭᱩᱜ ᱠᱟᱱᱟ ᱾ ᱟᱯᱮ ᱫᱚ ᱫᱚᱵᱽ ᱵᱚᱠᱚᱧ ᱛᱟᱦᱚᱞᱮ ᱯᱩᱨᱟᱹ ᱴᱟᱜ ᱜᱮ ᱦᱟᱸᱜ ᱱᱚᱣᱟ ᱴᱨᱟᱠᱴᱟᱨ ᱠᱚᱛᱮ ᱜᱮᱯᱮ ᱥᱤ ᱦᱚᱪᱚᱭ ᱫᱟ ᱵᱟᱝ?
ᱦᱳᱭ ᱟᱫᱚ ᱟᱞᱮ ᱫᱚ ᱚᱱᱟ ᱫᱚ ᱦᱳᱭ ᱟᱫᱚ ᱚᱲᱟᱜ ᱨᱮ ᱟᱫᱚ ᱰᱟᱝᱨᱤ ᱱᱟᱦᱮᱞ ᱠᱚᱫᱚ ᱵᱟᱱᱩᱜ ᱜᱮᱭᱟ ᱛᱚ᱾ ᱟᱫᱚ ᱮᱻ ᱚᱱᱟ ᱰᱟᱝᱨᱤ ᱠᱚ ᱟᱠᱷᱨᱤᱧ ᱠᱟᱛᱮᱜ ᱜᱮ ᱚᱱᱟ ᱯᱟᱣᱟᱨ ᱴᱤᱞᱟᱨ ᱞᱮ ᱦᱟᱛᱟᱣ ᱞᱮᱜ ᱟᱫᱚ ᱚᱱᱟ ᱯᱟᱣᱟᱨᱴᱤᱞᱟ ᱛᱮᱜᱮ ᱢᱟᱱᱮ ᱞᱟᱦᱟ ᱠᱷᱚᱱ ᱜᱮ ᱟᱫᱚ ᱞᱮ ᱥᱤ ᱡᱟᱣᱨᱟᱭᱟ ᱟᱨᱠᱤ᱾ ᱟᱫᱚ ᱚᱻ ᱚᱱᱟ ᱨᱳᱴᱟᱨ ᱞᱮᱠᱟ ᱫᱚ ᱟᱫᱚ ᱩᱱᱟᱹᱜ ᱫᱚ ᱵᱟᱝ ᱞᱚᱜᱚᱱᱚᱜ ᱨᱮᱦᱚᱸ ᱟᱫᱚ ᱱᱤᱡᱮ ᱠᱚᱣᱟᱜ ᱠᱷᱮᱛ ᱠᱚᱫᱚ ᱢᱟᱱᱮ ᱵᱷᱟᱜᱤ ᱴᱷᱤᱠ ᱜᱮ ᱥᱤ ᱜᱟᱱᱚᱜ-ᱟ ᱟᱨᱠᱤ᱾
ᱚ ᱦᱚᱸ᱾ ᱟᱨ ᱛᱟᱦᱚᱞᱮ ᱯᱟᱣᱟᱨ ᱴᱟᱨᱟᱨ ᱟ ᱯᱟᱣᱟᱨ ᱴᱤᱞᱟᱨ ᱪᱟᱞᱩ ᱠᱚᱫᱚ ᱦᱟᱸᱜ ᱮᱢ ᱵᱟᱰᱟᱭ ᱜᱮᱭᱟᱢ ᱵᱟᱝ᱾
ᱦᱳᱭ ᱦᱳᱭ ᱯᱟᱣᱟᱨ ᱴᱤᱞᱟᱨ ᱪᱟᱹᱞᱩ ᱠᱚᱫᱚᱧ ᱵᱟᱲᱟᱭ ᱜᱮᱭᱟ ᱟᱫᱚᱼᱼ ᱟᱢ ᱪᱟᱞᱟᱣ ᱦᱩᱭᱩᱜ ᱜᱮᱭᱟ ᱥᱤ ᱥᱤᱭᱳᱜ ᱠᱚ ᱱᱚᱣᱟᱟ ᱯᱟᱣᱟᱨ ᱴᱤᱞᱟᱨ ᱛᱮᱜᱮ᱾ ᱟᱨ ᱱᱚᱣᱟ ᱪᱷᱟᱴᱟ ᱪᱷᱟᱹᱴᱤ ᱠᱚ ᱦᱩᱭᱩᱜ ᱜᱮᱭᱟ ᱢᱟᱱᱮ ᱦᱮ ᱵᱟᱵᱟ ᱛᱟᱹᱞᱤᱧ ᱞᱤᱧ ᱪᱟᱞᱟᱜ ᱜᱮᱭᱟ ᱟᱨ ᱤᱧ ᱫᱟᱫᱟ ᱦᱚᱸᱭ ᱪᱟᱞᱟᱜ ᱜᱮᱭᱟ ᱟᱨᱠᱤ᱾ ᱟᱫᱚ ᱛᱟᱦᱚᱞᱮ ᱡᱟᱦᱟᱸᱭ ᱜᱮ ᱢᱤᱫᱦᱚᱲ ᱫᱚ ᱢᱟᱱᱮ ᱥᱤᱭᱳᱜ ᱟᱞᱮ ᱟᱨ ᱵᱟᱨ ᱦᱚᱲ ᱫᱚ ᱪᱷᱟᱴᱟᱣ᱾ ᱚᱝᱠᱟ ᱜᱮ ᱟᱫᱚ ᱪᱟᱞᱟᱜ ᱠᱟᱱᱟ ᱠᱟᱢᱤ ᱠᱚ ᱟᱨ
ᱦᱳᱭ ᱤᱧ ᱦᱚᱸ ᱯᱟᱣᱟᱨ ᱴᱤᱞᱟᱨ ᱪᱟᱞᱩ ᱠᱚᱫᱩᱧ ᱵᱟᱲᱟᱭ ᱜᱮᱭᱟ᱾ ᱤᱧ ᱦᱚᱸ ᱚᱱᱟ ᱢᱟᱢᱚ ᱚᱲᱟᱜ ᱨᱮᱱᱟᱜ ᱯᱟᱣᱟᱨ ᱴᱤᱞᱟᱨ ᱨᱮᱱᱟᱜ ᱠᱷᱟᱹᱛᱤᱨ ᱛᱮ ᱦᱚᱸ ᱩᱸᱜ ᱚᱱᱟ ᱯᱟᱣᱚᱨ ᱴᱮᱞᱟᱨ ᱠᱚᱛᱮ‌ ᱫᱩᱧ ᱥᱤ ᱵᱟᱲᱟ ᱟᱠᱟᱜ ᱜᱮᱭᱟ᱾ ᱮᱸ ᱵᱷᱟᱲᱟ ᱠᱚᱦᱚᱧ ᱠᱷᱟᱴᱟᱣ ᱟᱠᱟᱜ ᱜᱮᱭᱟ, ᱚᱱᱟ ᱠᱩᱞᱤᱧ ᱵᱟᱲᱟᱭ ᱜᱮᱭᱟ᱾ ᱟᱫᱚ ᱟᱫᱚ ᱛᱟᱦᱞᱮ ᱠᱷᱟᱡ ᱫᱚ ᱵᱟᱝ ᱟᱹᱜᱩᱭ ᱦᱩᱭᱩᱜ ᱜᱮᱭᱟ, ᱥᱟᱝᱜᱤᱧ ᱧᱚᱜ ᱜᱮᱭᱟ ᱛᱚ ᱢᱟᱢᱚ ᱚᱲᱟᱜ᱾ ᱢᱟᱢᱚ ᱚᱲᱟᱜ ᱠᱷᱚᱱᱟᱜ ᱮᱢ ᱟᱜᱩᱭᱟ ᱩᱱ ᱥᱟᱜᱤᱧ ᱠᱷᱚᱱ᱾ ᱟᱨ ᱴᱩᱠᱴᱟᱠ ᱟᱠᱚᱦᱚᱸ ᱠᱩ ᱥᱤ ᱵᱟᱲᱟᱭᱮᱫᱟ ᱚᱱᱟ ᱛᱮᱜᱮ ᱦᱟᱸᱜ᱾ ᱚᱱᱟ ᱯᱟᱣᱟᱨ ᱴᱤᱞᱟᱨ ᱛᱮᱜᱮ ᱠᱚ ᱥᱤᱭ ᱮᱫᱛᱮ ᱟᱠᱚ ᱫᱚ ᱦᱟᱸᱜ ᱪᱟᱥ ᱠᱚ ᱨᱟᱠᱟᱵ ᱠᱮᱫᱟ ᱩᱱᱠᱩ ᱫᱚ᱾ ᱥᱤᱭᱜ ᱰᱟᱝᱨᱤ ᱠᱚᱫᱚ ᱵᱟᱹᱱᱩᱜ ᱠᱚᱛᱟ ᱠᱚᱣᱟ᱾ ᱟᱨ ᱟᱞᱮ ᱫᱚ ᱥᱤᱭᱚ ᱰᱟᱝᱨᱤ ᱵᱟᱨᱭᱟ ᱦᱮᱱᱟᱜ ᱠᱤᱱ ᱠᱷᱟᱛᱤᱨ ᱱᱟᱦᱮᱞ ᱠᱚᱛᱮ ᱜᱮ ᱥᱤ ᱵᱟᱲᱟᱭ ᱦᱩᱭᱩᱜ ᱠᱟᱱᱟ᱾
ᱟᱪᱪᱷᱟ ᱟᱪᱪᱷᱟ᱾
ᱛᱟᱦᱚᱞᱮ ᱵᱚᱠᱚᱧ ᱨᱚᱦᱚᱭ ᱠᱚᱫᱟ ᱯᱮ ᱥᱟᱨᱫᱤ ᱯᱮ ᱞᱟᱜᱟᱣ ᱟᱠᱟᱱᱟ?
ᱦᱳᱭ ᱟᱫᱚ ᱨᱚᱦᱚᱭ ᱠᱚᱫᱚ ᱢᱟᱱᱮ ᱱᱚᱜᱚᱭ ᱞᱮ ᱮᱦᱚᱵ ᱠᱟᱫᱟ ᱟᱨᱠᱤ ᱢᱟᱱᱮ ᱡᱟᱦᱟᱸ ᱮᱸ ᱵᱟᱹᱭᱦᱟᱹᱲ ᱥᱮᱫ ᱟᱨᱠᱤ᱾ ᱵᱟᱹᱭᱦᱟᱹᱲ ᱥᱮᱫ ᱫᱚ ᱚᱱᱟ ᱫᱟᱜ ᱠᱚ ᱚᱱᱛᱮ ᱫᱚ ᱛᱟᱦᱮᱱ ᱠᱟᱱᱟ ᱛᱚ ᱟᱫ ᱛᱟᱦᱞᱮ ᱚᱱᱟ ᱠᱚᱨᱮ ᱫᱚ ᱟᱫᱚᱞᱮ ᱨᱚᱦᱚᱭ ᱠᱚᱞᱮ ᱮᱦᱚᱵ ᱠᱟᱫᱟ ᱟᱨᱠᱤ᱾ ᱟᱨ ᱱᱚᱣᱟ ᱵᱟᱹᱫᱽ ᱠᱚᱥᱡ ᱫᱚ ᱢᱟᱱᱮ ᱥᱤᱭᱳᱜ ᱠᱚᱜᱮ ᱪᱟᱞᱟᱜ ᱠᱟᱱᱟ ᱟᱨᱠᱤ ᱥᱤᱭᱳᱜ ᱟᱨ ᱱᱚᱣᱟ ᱪᱷᱟᱴᱟᱪᱷᱟᱴᱤ ᱠᱚ᱾
ᱦᱩᱸ ᱟᱪᱪᱷᱟ ᱟᱪᱪᱷᱟ᱾ ᱟᱞᱮ ᱫᱚ ᱦᱟᱸᱜ ᱵᱟᱹᱫᱽᱠᱚ ᱥᱮᱱ ᱫᱚ ᱦᱟᱸᱜ ᱨᱚᱦᱚᱭ ᱫᱚ ᱟᱞᱤᱨᱮ ᱮᱛᱚᱦᱚᱵᱚᱜᱼᱟ᱾ ᱮᱸ ᱟᱛᱩ ᱠᱚᱨᱮᱱ ᱫᱚᱠᱚ ᱢᱤᱫ ᱵᱟᱨ ᱦᱚᱲ ᱫᱚᱠᱚ ᱨᱚᱦᱚᱭ ᱫᱚᱦᱚᱭ ᱮᱛᱚᱦᱚᱵ ᱜᱚᱫ ᱟᱠᱟᱫ ᱜᱮᱭᱟ ᱟᱞᱮ ᱜᱮ ᱦᱟᱜ ᱟᱣᱨᱤ ᱞᱮ ᱮᱛᱚᱦᱚᱵᱚᱜᱼᱟ ᱱᱚᱜᱼᱚᱭ ᱢᱮᱭᱟᱝ ᱮᱫᱽᱨᱟ ᱠᱚᱥᱮᱫ ᱞᱮ ᱮᱛᱚᱦᱚᱵᱚᱜ ᱟᱞᱮ ᱞᱟᱹᱭᱫᱟᱞᱮ ᱟᱨ ᱚᱱᱟ ᱢᱟᱲᱟᱝ ᱦᱟᱱᱛᱮᱱᱟᱜ ᱚᱱᱟ ᱯᱟᱲᱥᱮᱫ ᱨᱮᱱᱟᱜ ᱦᱩᱲᱩ ᱠᱚᱫᱚᱞᱮ ᱨᱚᱦᱚᱭ ᱪᱟᱵᱟ ᱟᱠᱟᱜᱼᱟ᱾ ᱦᱟᱸ ᱚᱱᱛᱮ ᱫᱚ ᱢᱟᱲᱟᱝ ᱧᱚᱜ ᱜᱮᱞᱮ ᱨᱚᱦᱚᱭᱟ ᱛᱚ᱾
ᱟᱪᱪᱷᱟ᱾
ᱟᱫᱚ ᱚᱱᱟ ᱫᱚ ᱥᱮᱨᱢᱟ ᱵᱷᱚᱨᱥᱟ ᱪᱟᱥ ᱢᱟ ᱵᱟᱝᱟ ᱛᱚ᱾ ᱫᱟᱜ ᱵᱟᱝ ᱞᱟᱜᱟᱜ ᱨᱮᱦᱚ ᱚᱱᱟ ᱫᱚ ᱥᱮᱞᱳ ᱠᱚ ᱢᱮᱱᱟᱜ ᱠᱷᱟᱹᱛᱤᱨ ᱛᱮ ᱚᱱᱟ ᱮᱸ ᱥᱤᱞᱚ ᱫᱟᱜ ᱠᱚᱛᱮᱜ ᱜᱮ ᱦᱟᱸᱜ ᱞᱮ ᱨᱚᱦᱚᱭ ᱠᱮᱭᱟ ᱚᱱᱟᱛᱮ ᱚᱱᱛᱮᱱᱟᱜ ᱫᱚ ᱢᱟᱲᱟᱝ ᱨᱮᱜᱮ ᱨᱚᱦᱚᱭ ᱪᱟ ᱪᱟᱵᱟ ᱦᱩᱭ ᱠᱟᱱᱟ᱾
ᱟᱪᱪᱷᱟ ᱟᱪᱪᱷᱟ ᱟᱪᱪᱷᱟ ᱫᱟᱫᱟ ᱱᱚᱜ-ᱚᱱᱟ ᱤᱭᱟᱹ ᱠᱟᱛᱷᱟ ᱟᱨᱠᱤ ᱡᱚᱠᱷᱚᱱ ᱱᱚᱣᱟ ᱛᱚᱞᱟ ᱯᱮ ᱮᱨ ᱜᱮᱭᱟ ᱟᱨᱠᱤ ᱟᱫᱚ ᱢᱟᱱᱮ ᱪᱮᱫᱞᱮᱠᱟ ᱛᱚᱞᱟ ᱯᱮ ᱮᱨ ᱜᱮᱭᱟ ᱢᱟᱱᱮ ᱚᱱᱟ ᱵᱟᱹᱛᱨᱤ ᱨᱮ ᱛᱚᱞᱟ ᱯᱮ ᱮᱨ ᱜᱮᱭᱟ ᱥᱮ ᱱᱚᱶᱟ ᱡᱟᱦᱟᱸ ᱤᱭᱟᱹ ᱠᱟᱛᱮ ᱢᱟᱱᱮ ᱟᱪᱷᱲᱟ ᱛᱚᱞᱟᱯᱮ ᱮᱨ ᱜᱮᱭᱟ?
ᱦᱮᱸ ᱟᱪᱷᱲᱟ ᱛᱚᱞᱟ ᱦᱚᱠᱚ ᱮᱨ ᱫᱚᱠᱚ ᱮᱨ ᱜᱮᱭᱟ᱾ ᱟᱞᱮᱚ ᱫᱚ ᱚᱱᱠᱟ ᱞᱮᱠᱟ ᱫᱚ ᱟᱪᱷᱟᱲᱟ ᱫᱚ ᱵᱟᱞᱮ ᱟᱪᱷᱟᱲᱟ ᱛᱚᱞᱟᱭ ᱜᱮᱭᱟ᱾ ᱮᱸᱦ ᱱᱚᱣᱟ ᱨᱚᱦᱚᱭ ᱵᱟᱠᱷᱨᱟ ᱜᱮ ᱛᱚᱞᱟ ᱠᱚ ᱮᱨ ᱦᱩᱭᱩᱜ ᱜᱮᱭᱟ᱾ ᱦᱩᱸ᱾
ᱟᱪᱪᱷᱟ᱾
ᱟᱯᱮ ᱫᱚ ᱵᱟᱠᱚᱧ ᱛᱟᱦᱚᱞᱮ ᱚᱠᱟ ᱞᱮᱠᱟ ᱟᱯᱮ ᱛᱚᱞᱟ ᱠᱚᱯᱮ ᱜᱤᱰᱤᱭ ᱟᱠᱟᱜᱼᱟ?
ᱟᱫᱚ ᱛᱚᱞᱟ ᱠᱚᱫᱚ ᱢᱟᱱᱮ ᱡᱚᱠᱷᱚᱱ ᱢᱟᱱᱮ ᱠᱟᱹᱡ ᱞᱟᱦᱟ ᱧᱚᱜ ᱛᱮ ᱦᱳᱭᱥᱮ ᱢᱟᱱᱮ ᱫᱟᱜ ᱠᱚ ᱦᱳᱭ ᱡᱟᱹᱨᱤ ᱞᱟᱦᱟ ᱩᱱᱫᱚ ᱢᱟᱱᱮ ᱵᱟᱹᱛᱨᱤ ᱨᱮᱜᱮ ᱛᱚᱞᱟ ᱠᱚ ᱠᱟᱹᱡ ᱞᱮ ᱮᱨ ᱫᱚᱦᱚ ᱠᱟᱜ ᱜᱮᱭᱟ᱾ ᱦᱭ ᱥᱮ ᱡᱮ ᱦᱟᱯᱮ ᱢᱟᱱᱮ ᱯᱚᱨᱮᱛᱮ ᱪᱮᱫᱠᱟᱭ ᱫᱟᱜᱟᱭ ᱥᱮ ᱵᱟᱭ ᱫᱟᱜᱟᱭ, ᱛᱚ ᱚᱱᱟ ᱠᱷᱟᱹᱛᱤᱨ ᱜᱮ ᱛᱚᱞᱟ ᱫᱚ ᱠᱟᱹᱡᱞᱮ ᱛᱚᱞᱟ ᱡᱟᱣᱨᱟ ᱠᱟᱫᱟ ᱟᱨᱠᱤ ᱞᱟᱦᱟ ᱠᱷᱚᱱᱜᱮ᱾ ᱟᱫᱚ ᱱᱚᱜᱼᱚᱭ ᱫᱟᱜ ᱠᱚ ᱠᱤᱪᱷᱩᱭ ᱡᱟᱹᱲᱤ ᱠᱮᱫ ᱠᱷᱟᱱ ᱟᱫᱚ ᱥᱤ ᱵᱟᱲᱟ ᱠᱟᱛᱮᱜ ᱟᱫᱚ ᱚᱱᱟ ᱛᱚᱞᱟ ᱠᱚᱞᱮ ᱜᱤᱰᱤ ᱠᱮᱫᱟ ᱟᱨᱠᱤ ᱱᱚᱶᱟ ᱟᱪᱷᱲᱟ ᱛᱚᱞᱟ, ᱟᱫᱚ ᱱᱚᱣᱟ ᱠᱚᱫᱚ ᱟᱫᱚ ᱠᱟᱹᱡ ᱞᱚᱜᱚᱱ ᱧᱚᱜ ᱦᱩᱭᱩᱜ ᱜᱮᱭᱟ ᱛᱚ ᱢᱟᱱᱮ ᱚᱱᱠᱟ ᱥᱟᱛᱨᱚ ᱫᱤᱱ ᱠᱩᱲᱤ ᱫᱤᱱ ᱵᱷᱤᱛᱤᱨ ᱛᱮᱜᱮ ᱟᱫᱚ ᱜᱟᱱᱚᱜ ᱜᱮᱭᱟ ᱟᱨᱠᱤ ᱨᱚᱦᱚᱭ ᱠᱚ᱾
ᱦᱳᱭ ᱦᱳᱭ ᱟᱪᱷᱟᱲᱟ ᱛᱚᱞᱟ ᱫᱚ ᱦᱟᱸᱜ ᱫᱚ ᱵᱮᱥᱤ ᱫᱤᱱ ᱫᱚ ᱵᱟᱝ ᱠᱚᱢ ᱫᱤᱱ ᱠᱷᱟᱱ ᱜᱮ ᱚᱱᱟ ᱫᱚ ᱨᱚᱦᱚᱭ ᱜᱟᱱᱚᱜ ᱜᱮᱭᱟ᱾ ᱦᱩᱸ ᱟᱫᱚ ᱟᱞᱮᱫᱚ ᱢᱟᱲᱟᱝ ᱠᱷᱚᱱᱜᱮ ᱛᱚᱞᱟ ᱠᱚᱞᱮ ᱛᱚᱞᱟ ᱠᱚᱫᱚᱞᱮ ᱜᱤᱲᱤ ᱫᱚᱦᱚ ᱠᱟᱜ ᱜᱮᱭᱟ᱾ ᱦᱮᱸ ᱟᱫᱚ ᱮᱱᱦᱚᱸ ᱡᱩᱫᱤ ᱠᱚᱢᱚᱜ ᱞᱮᱠᱟᱞᱮ ᱵᱩᱡᱷᱟᱹᱣ ᱠᱷᱟᱱ ᱫᱚ ᱡᱮ ᱵᱟᱝᱟ ᱦᱮᱸ ᱱᱮᱥ ᱫᱚ ᱛᱚᱞᱟ ᱠᱚᱢ ᱞᱮᱠᱟ ᱵᱩᱡᱷᱟᱹᱜ ᱠᱟᱱᱟ ᱚᱱᱠᱟ ᱞᱮᱠᱟ ᱵᱟᱝ ᱦᱟᱨᱟ ᱠᱟᱱᱟ, ᱦᱮᱸ ᱚᱝᱠᱟ ᱟᱹᱰᱤ ᱜᱟᱱ ᱤᱛᱟᱹ ᱠᱚᱜᱮ ᱡᱟᱦᱟᱸ ᱦᱩᱲᱩ ᱠᱚ ᱮᱨ ᱦᱩᱭ ᱞᱮᱱᱛᱟᱦᱮ ᱜᱚᱡ ᱠᱟᱱᱟ ᱚᱱᱠᱟ ᱞᱮᱠᱟ ᱵᱟᱝ ᱚᱢᱚᱱ ᱠᱟᱱᱟ᱾ ᱦᱮᱸ ᱮᱛᱟᱝ ᱧᱚᱜ ᱜᱮ ᱚᱢᱚᱱ ᱠᱟᱱᱟ ᱚᱱᱠᱟ ᱠᱷᱟᱱ ᱫᱚ ᱚᱱᱟ ᱟᱪᱷᱟᱲᱟ ᱛᱚᱞᱟ ᱦᱚᱞᱮ ᱜᱤᱲᱤ ᱠᱮᱭᱟ᱾
ᱟᱪᱪᱷᱟ ᱟᱪᱪᱷᱟ᱾ ᱟᱫᱚ ᱫᱟᱫᱟ ᱱᱚᱜ-ᱱᱚᱣᱟ ᱡᱮ ᱡᱟᱦᱟᱸ ᱟᱪᱷᱲᱟ ᱛᱚᱞᱟ ᱡᱟᱦᱟᱸ ᱵᱚᱱ ᱞᱟᱹᱭ ᱫᱟ ᱦᱳᱭ ᱥᱮ, ᱟᱫᱚ ᱱᱚᱣᱟ ᱟᱪᱷᱲᱟ ᱛᱞᱟ ᱫᱚ ᱢᱟᱱᱮ ᱚᱱᱟ ᱡᱟᱦᱟᱸ ᱦᱳᱲᱳ ᱤᱛᱟᱹ, ᱦᱳᱭᱥᱮ ᱟᱫᱚ ᱢᱟᱱᱮ ᱪᱮᱫ ᱠᱟ ᱠᱟᱛᱮᱜ ᱯᱮ ᱮᱨ ᱜᱮᱭᱟ ᱟᱨᱠᱤ? ᱢᱟᱱᱮ ᱚᱱᱟ ᱢᱟᱱᱮ ᱯᱮ ᱯᱷᱚᱴᱠᱚᱡ ᱦᱚᱪᱚᱣᱟᱜ ᱜᱮᱭᱟ ᱥᱮ ᱪᱮᱫᱞᱮᱠᱟ ᱠᱟᱛᱮᱜ ᱟᱨ ᱢᱟᱱᱮ ᱡᱚᱫᱤ ᱯᱮ ᱯᱳᱴᱠᱳᱡ ᱦᱚᱪᱚᱭ ᱠᱷᱟᱱ ᱢᱤᱫᱴᱤᱡ ᱠᱟᱛᱮ ᱯᱮ ᱯᱳᱴᱠᱳᱡ ᱦᱚᱪᱚᱭᱜᱮᱭᱟ ᱟᱨᱠᱤ?
ᱚ ᱟᱫᱚ ᱦᱟᱸᱜ ᱵᱚᱠᱚᱧ ᱚᱱᱟ ᱫᱚ ᱦᱟᱸᱜ ᱱᱚᱝᱠᱟ ᱱᱟᱸᱥᱮᱱᱟᱜ ᱢᱟᱱᱮ ᱚᱱᱟ ᱯᱚᱴᱠᱚᱡ ᱧᱚᱜ ᱞᱮᱠᱷᱟᱱ ᱫᱚ ᱚᱱᱟ ᱱᱟᱥᱮᱱᱟᱜ ᱤᱛᱟᱹ ᱠᱚ ᱩᱰᱩᱠ ᱞᱮᱠᱷᱟᱱ ᱫᱚ ᱦᱮᱸ ᱚᱱᱠᱟ ᱮᱨ ᱞᱮᱠᱷᱟᱱ ᱫᱚ ᱞᱚᱜᱚᱱ ᱧᱚᱜ ᱜᱮ ᱩᱰᱩᱜ ᱜᱤᱭᱟ, ᱛᱚᱞᱟ ᱦᱟᱨᱟᱜ ᱛᱮᱦᱮᱸ ᱞᱚᱜᱚᱱ ᱧᱚᱜ ᱛᱚᱞᱟ ᱩᱰᱩᱠᱚᱜᱼᱟ ᱮᱸᱰᱮᱠᱷᱟᱱ ᱫᱚ᱾ ᱟᱨ ᱵᱟᱠᱷᱟᱱ ᱫᱚ ᱮᱠᱷᱮᱱ ᱦᱩᱲᱩ ᱮᱨ ᱠᱟᱛᱮᱫ ᱫᱚ ᱚᱱᱟ ᱟᱵᱟᱨ ᱯᱚᱴᱠᱚᱡᱚᱜᱼᱟ ᱚᱸᱰᱮ ᱠᱷᱚᱱ ᱦᱮᱸ ᱚᱸᱰᱮ ᱠᱷᱚᱱ ᱨᱮᱦᱮᱫ ᱮ ᱥᱟᱵᱟᱭ᱾ ᱛᱟᱦᱚᱞᱮ ᱵᱚᱠᱚᱧ ᱟᱯᱮ ᱫᱚ ᱚᱠᱟᱞᱮᱠᱟ ᱯᱮ ᱜᱤᱲᱤᱭᱟ?
ᱟᱫᱚ ᱟᱞᱮ ᱦᱚᱸ ᱚᱱᱠᱟ ᱜᱮ ᱢᱟᱱᱮ ᱯᱳᱭᱞᱳ ᱫᱚᱞᱮ ᱯᱚᱴᱠᱚᱡ ᱦᱚᱪᱚᱭᱟ ᱢᱟᱱᱮ ᱫᱟᱜ ᱞᱮ ᱡᱚᱵᱮ ᱫᱚᱦᱚ ᱠᱟᱜᱼᱟ ᱦᱳᱭᱥᱮ? ᱟᱨ ᱡᱚᱵᱮ ᱫᱚᱦᱚ ᱠᱟᱛᱮᱫ ᱟᱫᱚ ᱱᱟᱜ ᱠᱷᱟᱱ ᱚᱱᱟ ᱡᱟᱦᱟᱸ ᱟᱹᱞᱩ ᱚᱱᱟ ᱪᱚᱴ ᱵᱚᱥᱛᱟ ᱠᱚ ᱚᱱᱮ ᱡᱮ ᱡᱟᱦᱟᱸ ᱚᱱᱟ ᱪᱚᱴ ᱵᱚᱥᱛᱟ ᱠᱚᱨᱮᱞᱮ ᱵᱟᱭᱟ ᱚᱱᱟ ᱦᱳᱲᱳ, ᱟᱫᱚ ᱚᱱᱟ ᱦᱩᱲᱩ ᱵᱟᱭ ᱠᱟᱛᱮ ᱟᱫᱚ ᱢᱟᱱᱮ ᱯᱩᱭᱞᱩ ᱞᱟᱛᱟᱨ ᱨᱮ ᱠᱷᱚᱲ ᱠᱚᱞᱮ ᱵᱤᱪᱷᱟᱹᱣᱟ, ᱦᱳᱭ ᱥᱮ ᱠᱷᱚᱲ ᱠᱚ ᱵᱤᱪᱷᱟᱹᱣ ᱠᱟᱛᱮᱫ ᱚᱱᱟ ᱪᱮᱛᱟᱱ ᱨᱮ ᱚᱱᱟ ᱵᱚᱥᱛᱟ ᱠᱚᱞᱮ ᱫᱚᱦᱚᱭ ᱛᱮ ᱟᱨ ᱵᱷᱟᱜᱤ ᱴᱷᱤᱠ ᱞᱮ ᱛᱮᱱ ᱠᱟᱜᱼᱟ ᱟᱨᱠᱤ᱾ ᱚᱱᱟ ᱢᱟᱱᱮ ᱡᱟᱛᱮ ᱯᱚᱴᱠᱚᱡᱚᱜ ᱢᱟ᱾
ᱦᱳᱭ ᱞᱚᱞᱚᱛ ᱛᱮ ᱦᱳᱭ ᱚᱱᱠᱟ ᱫᱟᱜ ᱨᱮ ᱞᱚᱦᱚᱫ ᱠᱟᱛᱮ ᱟᱫᱚ ᱦᱟᱱᱟ ᱪᱚᱴ ᱵᱚᱥᱛᱟ ᱪᱚᱴ ᱵᱚᱥᱛᱷᱟ ᱨᱮ ᱥᱟᱵᱟᱣ ᱠᱟᱛᱮᱫ ᱚᱱᱟ ᱵᱩᱥᱩᱵ ᱠᱚᱛᱮ ᱦᱟᱸᱜ ᱞᱟᱛᱟᱨ ᱨᱮᱢ ᱫᱚᱦᱚᱼᱟ ᱪᱮᱛᱟᱱ ᱨᱮᱢ ᱫᱚᱦᱚ ᱠᱟᱜ ᱚᱱᱠᱟᱛᱮᱱᱟᱜ ᱠᱷᱟᱱ ᱫᱚ ᱛᱟᱦᱞᱮ ᱠᱷᱟᱱ ᱫᱚ ᱚᱱᱟ ᱞᱚᱞᱚ ᱵᱷᱟᱵ ᱛᱮ ᱞᱚᱜᱚᱱ ᱧᱚᱜ ᱦᱩᱲᱩ ᱤᱛᱟᱹᱜ ᱯᱚᱴᱠᱚᱡᱚᱜᱼᱟ ᱟᱫᱚ ᱾
ᱦᱳᱭ ᱦᱳᱭ ᱟᱫᱚ ᱚᱱᱟ ᱠᱷᱟᱹᱛᱤᱨ ᱜᱮ ᱟᱫᱚ ᱚᱱᱮ ᱚᱱᱠᱟ ᱛᱮᱱ ᱠᱟᱜᱼᱟ ᱞᱮ ᱞᱚᱜᱚᱱ ᱚᱱᱟ ᱮᱸ ᱯᱚᱴᱠᱚᱡᱚᱜ ᱜᱮᱭᱟ ᱟᱫᱚ ᱛᱟᱨᱯᱚᱨ ᱟᱫᱚ ᱚᱱᱮ ᱪᱮᱠᱟ ᱢᱟᱱᱮ ᱞᱚᱥᱚᱫ ᱠᱮᱫ ᱜᱮᱭᱟᱞᱮ ᱞᱚᱥᱚᱫ ᱠᱟᱛᱮᱜ ᱫᱚ ᱱᱚᱜ-ᱚᱭ ᱢᱟᱱᱮ ᱯᱟᱴᱞᱤ ᱠᱚᱞᱮ ᱵᱮᱱᱟᱣᱟ ᱟᱨᱠᱤ ᱦᱳᱭ ᱥᱮ ᱾ ᱯᱟᱴᱞᱤ ᱠᱚᱞᱮ ᱵᱮᱱᱟᱣᱟ, ᱦᱮᱸ ᱟᱫᱚ ᱮᱠᱫᱚᱢ ᱥᱚᱢᱟᱱ ᱥᱟᱸᱦᱤᱡ ᱯᱟᱴᱞᱤ ᱞᱮ ᱵᱮᱱᱟᱣ ᱛᱮ ᱟᱫᱚ ᱚᱱᱟ ᱪᱮᱛᱟᱱ ᱨᱮᱜᱮ ᱟᱫᱚᱞᱮ ᱤᱭᱟᱹᱭᱟ ᱟᱨᱠᱤ ᱮᱨ ᱟᱞᱮ ᱱᱚᱣᱟ ᱦᱳᱲᱳ ᱡᱟᱛᱮ ᱢᱟᱱᱮ ᱢᱤᱫ ᱥᱚᱢᱟᱱ ᱧᱚᱜ ᱛᱮ ᱡᱮᱢᱚᱱ ᱦᱳᱭᱳᱜ ᱢᱟ ᱟᱨᱠᱤ ᱛᱞᱟ ᱴᱟᱜ ᱾
ᱦᱳᱭ ᱦᱳᱭ ᱾